ᱱᱚᱣᱟᱢ ᱞᱟᱹᱭᱮᱫ ᱛᱟᱦᱮᱸᱱᱟ ᱡᱷᱟᱨᱱᱟ ᱨᱮ ᱪᱮᱫ ᱮᱢ ᱞᱟᱹᱭᱮᱫ ᱛᱟᱦᱮᱸᱱᱟ ᱚᱱᱟ ᱯᱷᱚᱞᱥ ᱱᱤᱭᱮ ᱵᱟᱵᱩᱱᱤ ᱯᱷᱚᱞᱥ ᱱᱤᱭᱮ?
ᱦᱳᱭ ᱦᱳᱭ ᱦᱟᱯᱮᱧ ᱞᱟᱹᱭᱮᱫᱟ᱾ ᱟᱫᱚ ᱤᱧ ᱞᱮᱫᱟᱹᱧ ᱱᱚᱸᱰᱮ ᱞᱮᱭᱫᱟᱹᱧ ᱵᱟᱝ ᱫᱚ ᱯᱟᱨᱠᱚᱢ ᱠᱚᱧ ᱟᱹᱜᱩ ᱠᱟᱫ ᱛᱮ ᱱᱚᱰᱮ ᱜᱤᱧ ᱜᱤᱛᱤᱡ ᱠᱚᱜ-ᱟ᱾ ᱟᱹᱰᱤ ᱪᱮᱦᱨᱟ ᱟᱹᱭᱠᱟᱹᱜ ᱠᱟᱱᱟ᱾
ᱦᱮᱸ ᱤᱧ ᱦᱩᱧ ᱫᱟᱬᱟ ᱵᱟᱲᱟᱭ ᱠᱟᱱᱤᱧ, ᱤᱧ ᱫᱚᱧ ᱯᱟᱨᱠᱚᱢᱤᱧ ᱟᱹᱜᱩᱭ ᱜᱮᱭᱟ ᱢᱟᱱᱮ ᱫᱟᱨᱮ ᱵᱩᱴᱟᱹ ᱨᱮᱜᱮᱧ ᱟᱲᱜᱚᱜ-ᱟ ᱟᱜᱩᱭ ᱜᱮᱭᱟ ᱟᱨᱤᱧ ᱫᱩᱲᱩᱵ ᱠᱚᱜᱼᱟ, ᱛᱤᱦᱤᱧ ᱫᱚ ᱵᱟᱹᱧ ᱩᱰᱩᱠ ᱟᱠᱟᱫᱟ ᱛᱤᱦᱤᱧ ᱫᱚ᱾ ᱚᱲᱟᱜ ᱦᱚᱲ ᱠᱚ ᱢᱤᱛᱟᱹᱧ ᱠᱟᱱ ᱛᱟᱦᱮᱸᱱᱟ ᱤᱭᱟᱹ ᱪᱟᱞᱟᱜ ᱢᱮ, ᱦᱮᱸ ᱚᱲᱟᱜ ᱦᱚᱲᱠᱚ ᱢᱤᱛᱟᱹᱧ ᱠᱟᱱ ᱛᱟᱦᱮᱸ ᱞᱮᱢᱥ ᱚᱯᱷᱤᱥ ᱪᱟᱞᱟᱜ ᱢᱮ ᱞᱮᱢᱯᱥ ᱪᱟᱞᱟᱜ ᱢᱮ ᱤᱭᱟᱹ ᱚᱱᱟ ᱥᱟᱠᱟᱢ ᱤᱫᱤ ᱦᱚᱴᱚ ᱠᱮᱱᱫ ᱯᱟᱛᱟ, ᱛᱮᱨᱮᱞ ᱥᱟᱠᱟᱢ, ᱞᱮᱢᱯ ᱥᱟᱨᱟ ᱫᱤᱱ ᱫᱚᱧ ᱢᱮᱛᱟᱠᱚ ᱠᱟᱱᱟ ᱡᱟ ᱜᱚᱨᱚᱢ ᱠᱟᱱᱟ ᱤᱧ ᱫᱚ ᱱᱤᱛᱚᱜ ᱫᱚ ᱰᱟᱹᱧ ᱪᱟᱞᱟᱜᱼᱟ, ᱢᱮᱛᱟ ᱠᱚ ᱠᱟᱹᱱᱟᱹᱧ᱾
ᱟᱪᱪᱷᱟ, ᱟᱞᱮ ᱥᱮᱫ ᱨᱮᱜᱮ ᱛᱚ ᱭᱟ ᱚᱱᱟ ᱨᱮᱱᱟᱜ ᱤᱭᱟᱹ ᱫᱚ ᱵᱟᱠᱚ ᱮᱢ ᱠᱟᱫ ᱞᱮᱭᱟ ᱟᱞᱮ ᱫᱚ ᱡᱟᱹᱱᱤᱡ᱾ ᱟᱨ ᱛᱚ ᱤᱧ ᱦᱚᱸ ᱵᱟᱹᱧ ᱵᱟᱲᱟᱭᱟ ᱟᱠᱟ ᱴᱷᱮᱱ ᱟᱞᱮᱭᱟᱜ ᱞᱮᱢᱯᱥ ᱚᱯᱷᱤᱥ,
ᱟᱞᱮ ᱴᱷᱮᱱ ᱞᱮᱢᱯᱥ ᱚᱯᱤᱥ ᱢᱮᱱᱟᱜᱼᱟ, ᱞᱮᱢᱯᱥ ᱩᱯᱷᱤᱥ ᱠᱤᱪᱷᱩ ᱤᱱᱥᱩᱨᱮᱱᱥ ᱠᱚ ᱢᱮᱱᱟᱜ-ᱟ ᱴᱷᱤᱠ ᱟᱪᱮ ᱦᱮᱸ,
ᱦᱩᱸ᱾
ᱢᱮᱱᱟᱜ-ᱟ ᱵᱷᱟᱜᱤ ᱤᱱᱥᱩᱨᱮᱱᱥ ᱦᱚᱸ ᱢᱮᱱᱟᱜ-ᱟ, ᱟᱫᱚ ᱛᱤᱱᱟᱹᱜ ᱴᱟ ᱯᱨᱚᱡᱳᱡᱡᱚᱜ ᱠᱟᱱᱟ ᱱᱚᱣᱟ ᱜᱮ ᱧᱮᱞ ᱨᱮᱭᱟᱜ ᱵᱤᱥᱚᱭ ᱠᱟᱱᱟ᱾
ᱵᱷᱟᱜᱮ ᱯᱮ ᱞᱟᱵᱷ ᱟᱠᱟᱫᱟᱭᱟ ᱟᱯᱮ ᱫᱚ ᱛᱟᱦᱚᱞᱮ ᱞᱮᱢᱯᱥ ᱚᱯᱷᱤᱥ ᱫᱚ ᱚᱱᱟ ᱫᱚ ᱟᱹᱰᱤ ᱫᱷᱟᱯᱚᱞ ᱡᱩᱜᱽ ᱨᱮᱱᱟᱜ ᱠᱟᱱᱟ ᱚᱱᱟ ᱠᱚᱫᱚ᱾
ᱟᱹᱰᱤ ᱥᱮᱫᱟᱭ ᱨᱮᱭᱟᱜ ᱱᱚᱣᱟ ᱨᱮᱭᱟᱜ ᱱᱚᱣᱟᱨᱮ ᱮᱠᱪᱩᱞᱤ ᱞᱮᱢᱥ ᱨᱮᱭᱟᱜ ᱠᱟᱹᱢᱤ ᱮᱵᱮᱞ ᱮᱵᱮᱞ ᱠᱚ ᱰᱮᱵᱞᱳᱵᱢᱮᱱ ᱠᱚᱣᱟ ᱮᱵᱟᱨᱮ ᱞᱮᱢᱥ ᱥᱮ ᱡᱟᱦᱟᱸᱭ ᱠᱚ ᱠᱟᱹᱢᱤ ᱠᱟᱱᱟ ᱥᱮ ᱦᱮᱸ ᱞᱮᱢᱯ ᱡᱟᱦᱟᱸ ᱠᱚ ᱠᱟᱹᱢᱤ ᱠᱟᱱᱟ ᱥᱮ ᱩᱱᱠᱩᱣᱟᱜ ᱠᱳᱱᱳ ᱚᱜᱟᱡᱽ ᱚᱱᱤᱦᱟ ᱢᱮᱱᱟᱜ ᱛᱟᱠᱚᱣᱟ ᱠᱟᱹᱢᱤ ᱨᱮᱭᱟᱜ ᱦᱚᱸ ᱴᱷᱤᱠ ᱴᱷᱟᱠ ᱵᱟᱝᱠᱚ ᱠᱟᱹᱢᱤ ᱫᱟᱲᱮᱭᱟᱜ ᱠᱟᱱᱟ ᱛᱟᱨᱢᱟᱱᱮ ᱚᱠᱟ
ᱠᱟᱹᱢᱤ ᱨᱮᱭᱟᱜ ᱠᱷᱮᱢᱚᱛᱟ ᱦᱚᱸ ᱵᱟᱹᱱᱩᱜ ᱛᱟᱠᱚᱣᱟ ᱪᱮᱫ ᱡᱮ ᱠᱚ ᱪᱮᱠᱟᱭᱮᱫ ᱮᱠᱷᱮᱱ ᱥᱟᱱᱛᱟᱲ ᱛᱚ ᱾ ᱦᱮᱸ ᱢᱮ ᱠᱟᱢᱤ ᱠᱟᱱᱟᱞᱮ ᱪᱟᱹᱞᱩᱜ ᱠᱷᱟᱱ ᱞᱳᱠᱟᱞ ᱴᱨᱮᱹᱱ ᱠᱷᱚᱱᱟᱜ ᱩᱫᱷᱤᱱ ᱾ ᱵᱟᱵᱩᱞᱤ ᱯᱷᱚᱞᱥ ᱱᱤᱭᱮ ᱞᱟᱹᱭ ᱛᱟᱞᱟᱝ ᱢᱮ ᱠᱟᱹᱴᱤᱡ ᱟᱸᱡᱚᱢᱟᱜ ᱜᱮ ᱾
ᱟᱷ ᱟᱞᱤᱧ ᱫᱚ ᱵᱟᱢᱱᱤ ᱯᱷᱚᱞᱥ ᱱᱤᱭᱮ ᱫᱚ ᱪᱮᱫ ᱞᱮᱠᱟ ᱚᱸᱰᱮ ᱫᱟᱞᱟᱞ ᱨᱮᱦᱚᱸ ᱠᱚ ᱛᱚᱯ ᱦᱚᱯᱚᱱ ᱜᱮᱭᱟ ᱦᱮᱸᱥᱮ ᱚᱸᱰᱮᱱᱟᱜ ᱡᱟᱦᱟᱸ ᱡᱟᱭᱜᱟ ᱴᱟᱜ ᱧᱮᱞᱚᱜᱚᱜ-ᱟ ᱾ ᱥᱮᱭ ᱛᱟᱜᱲᱟ ᱯᱩᱨᱟᱹ ᱞᱟᱛᱟᱨ ᱫᱷᱟᱹᱵᱤᱡ ᱢᱤᱫ ᱫᱷᱟᱞ ᱞᱮ ᱟᱬᱜᱚ ᱞᱮᱱ ᱛᱟᱦᱮᱸᱜ-ᱟ ᱞᱟᱛᱟᱨ ᱨᱮ ᱟᱨᱦᱚ ᱚᱱᱠᱟ ᱤᱭᱟᱹ ᱞᱮᱠᱟ ᱦᱮᱱᱟᱜ ᱟᱠᱟᱫᱟ ᱾ ᱵᱟᱸᱫᱷ ᱞᱮᱠᱟ ᱦᱮᱱᱟᱜ ᱟᱠᱟᱫᱟ, ᱟᱫᱚ ᱚᱱᱟ ᱜᱮ ᱤᱧ ᱞᱟᱹᱭᱫᱟᱹᱧ ᱟᱵᱚ ᱱᱚᱣᱟ ᱠᱚᱨᱮ ᱛᱤᱱᱟᱹᱜ ᱵᱳᱨᱤᱝ ᱠᱟᱛᱮᱫ ᱫᱟᱜ ᱠᱚ ᱩᱰᱝ ᱦᱩᱭᱩᱜ ᱠᱟᱱ ᱛᱟᱵᱚᱱᱟ ᱜᱷᱟᱞᱞᱟ ᱠᱟᱛᱮᱫ ᱾ ᱟᱨ ᱞᱟᱹᱭ ᱫᱤᱧ ᱚᱸᱰᱮ ᱟᱵᱚ ᱟᱵᱚ ᱠᱷᱚᱱᱟᱜ ᱛᱤᱱᱟᱹᱜ ᱪᱚᱴᱟ ᱢᱟᱥᱮ ᱞᱟᱹᱭᱢᱮ ᱪᱷᱚ ᱦᱟᱡᱟᱨ ᱛᱤᱱᱟᱹᱜ ᱯᱷᱩᱴ ᱵᱚᱴᱷᱮ ᱩᱥᱩᱞᱞᱟ ᱟᱵᱚ ᱱᱚᱸᱰᱮ ᱞᱟ ᱞᱟᱛᱟᱨ ᱠᱷᱚᱱᱟᱜ ᱾
ᱦᱮᱸ ᱾
ᱦᱟᱱᱛᱮ ᱧᱮᱞ ᱢᱮ ᱟᱡ ᱟᱡ ᱛᱮᱜᱮ ᱥᱟ ᱫᱟᱜ ᱠᱚ ᱯᱷᱟᱹᱱᱴᱤᱞ ᱚᱰᱚᱝ ᱚᱜ ᱠᱟᱱᱟ ᱾ ᱪᱮᱫ ᱞᱮᱠᱟᱱ ᱡᱷᱟᱨᱱᱟ ᱭᱟ ᱚᱸᱰᱮ ᱫᱚ ᱦᱮᱸ, ᱚᱱᱟ
ᱚᱱᱟ ᱫᱚ ᱦᱩᱭᱩᱜ ᱠᱟᱱᱟ ᱚᱱᱟ ᱚᱱᱟ ᱠᱚᱫᱚ ᱠᱚ ᱚᱱᱟ ᱫᱚ ᱟᱨᱴᱤᱭ ᱡᱤᱨᱚ ᱠᱷᱩᱵ ᱠᱚ ᱢᱮᱱᱟ ᱵᱷᱩᱜᱚᱞ ᱵᱷᱟᱥᱟ ᱛᱮ ᱪᱚ ᱵᱩᱡ ᱫᱟᱢ ᱾ ᱟᱨ ᱴᱤ ᱡᱤᱳ ᱠᱩᱯ ᱠᱚ ᱢᱮᱛᱟᱜ-ᱟ ᱚᱱᱟ ᱫᱚ ᱚᱱᱟ ᱚᱸᱰᱮ ᱠᱷᱚᱱᱟᱜ ᱜᱮ ᱩᱰᱩᱠᱚᱜ-ᱟ ᱵᱩᱡ ᱫᱟᱢ ᱟᱨ ᱟᱢ ᱡᱩᱫᱤ ᱚᱱᱟᱨᱮ ᱯᱟᱸᱡᱟᱭᱟᱢ ᱡᱮ ᱮᱴᱟᱜ ᱥᱮᱫ ᱪᱮᱫᱟᱜ ᱱᱚᱣᱟ ᱫᱟᱜ ᱵᱟᱝ ᱪᱟᱞᱟᱜ ᱠᱟᱱᱟ ᱦᱮᱸ ᱧᱮᱞ ᱱᱚᱣᱟ ᱠᱚ ᱫᱟᱜ ᱠᱚ ᱧᱮᱞ ᱢᱟ ᱚᱸᱰᱮ ᱠᱷᱚᱡ ᱚᱰᱚᱠᱚᱜ-ᱟ ᱠᱤᱪᱷᱩ ᱥᱟᱺᱜᱤᱧ ᱜᱩᱲᱫᱟᱹᱜ ᱟᱨ ᱪᱟᱵᱟ ᱦᱚᱸ ᱪᱟᱵᱟᱜ ᱠᱟᱱᱟ ᱱᱚᱠᱟᱱᱟᱜ ᱠᱤᱪᱷᱩ ᱱᱚᱠᱟᱱᱟᱜ ᱢᱤᱫᱴᱤᱡ ᱜᱮ ᱦᱤᱥᱟᱹᱯ ᱢᱮᱱᱟᱜ-ᱟ ᱡᱩᱫᱤ ᱚᱱᱟ ᱦᱚᱢ ᱢᱮᱱᱟ ᱛᱟᱦᱚᱞᱮᱧ ᱞᱟᱭᱟ ᱡᱮ ᱛᱤᱱᱟᱹᱜ ᱥᱟᱺᱜᱤᱧ ᱚᱱᱟ ᱨᱮ ᱚᱠᱟ ᱴᱷᱮᱡ ᱠᱷᱚᱱ ᱩᱰᱩᱠᱚᱜ ᱠᱟᱱᱟ ᱵᱟᱢ ᱚᱱᱟ ᱫᱚ ᱵᱟᱢ ᱵᱩᱡᱽ ᱫᱟᱲᱮᱜ-ᱟ ᱚᱱᱟ ᱫᱚ ᱾ ᱱᱚᱣᱟ ᱫᱚ ᱢᱤᱫᱴᱮᱱ ᱱᱚᱣᱟ ᱫᱚ ᱢᱤᱫᱴᱮᱱ ᱯᱨᱚᱠᱤᱛᱤ ᱨᱮᱭᱟᱜ ᱢᱤᱫᱴᱮᱱ ᱤᱭᱟᱹ ᱠᱟᱱᱟ ᱱᱚᱣᱟ ᱫᱚ ᱾ ᱞᱤᱞᱟᱹᱢ ᱢᱮᱱ ᱫᱟᱲᱮᱜᱼᱟ ᱾
ᱚᱱᱟ ᱜᱮᱥᱤᱧ ᱞᱟᱹᱭ ᱮᱫᱟ ᱥᱟᱞᱟ ᱞᱟᱛᱟᱨ ᱟᱵᱚ ᱢᱟ ᱯᱟᱸᱡᱟ ᱵᱟᱭ ᱫᱟᱵᱚ ᱾ ᱠᱟ ᱥᱟᱴ ᱥᱳᱛᱳᱨ ᱯᱷᱩᱴ ᱠᱟᱛᱮ ᱤᱭᱟᱹ ᱦᱩᱭᱩᱜ ᱠᱟᱱ ᱛᱟᱵᱚᱱᱟ ᱾ ᱞᱟ ᱦᱩᱭᱩᱜ ᱠᱟᱱ ᱛᱟᱵᱚᱱᱟ ᱤᱱᱟᱹ ᱯᱚᱨᱮ ᱟᱢ ᱞᱮᱭᱟᱨ ᱴᱷᱤᱠ ᱴᱷᱟᱠ ᱮᱢ ᱧᱟᱢᱟ ᱾ ᱟᱨ ᱩᱱᱤ ᱦᱮᱞᱟᱜ ᱱᱚᱸᱰᱮ ᱥᱚᱢᱟᱱ ᱚᱛ ᱠᱷᱚᱱᱟᱜ ᱦᱚᱸ ᱩᱱᱟᱹᱜ ᱪᱚᱴ ᱨᱮ ᱦᱮᱱᱟᱜ ᱟᱠᱟᱫᱮᱭᱟᱮ ᱛᱟᱹᱣ ᱧᱮᱞ ᱢᱮ ᱯᱷᱟᱱᱴᱤᱞ ᱩᱰᱩᱝᱚᱜ ᱠᱟᱱᱟ ᱫᱟᱜ ᱾
ᱦᱚ ᱾
ᱟᱫᱚ ᱤᱧᱤᱧ ᱞᱟᱹᱭᱮᱫ ᱛᱟᱦᱮᱸᱫᱱᱟ ᱚᱱᱟ ᱚᱱᱟ ᱯᱷᱚᱞᱥ ᱨᱮᱱᱟᱜ ᱡᱟᱦᱟᱸ ᱤᱭᱟᱹ ᱠᱚ ᱟᱨᱠᱤ ᱡᱷᱟᱨᱱᱟ ᱨᱮᱱᱟᱜ ᱫᱟᱜ ᱠᱚᱛᱮ ᱞᱤᱫᱤᱧ ᱡᱩᱫᱤ ᱡᱟᱦᱟᱸ ᱠᱚᱨᱮ ᱥᱟᱺᱜᱤᱧ ᱥᱟᱺᱜᱤᱧ ᱡᱩᱫᱤ ᱚᱱᱟ ᱤᱭᱟᱹ ᱜᱟᱱ ᱠᱚᱜᱼᱟ ᱵᱟᱝ ᱜᱟᱱ ᱠᱚᱜ-ᱟ? ᱠᱮᱨᱤᱝ ᱴᱟᱜ ᱯᱟᱭᱤᱯ ᱫᱟᱨᱟᱛᱮ ᱤᱫᱤ ᱠᱚ?
ᱵᱟᱝ ᱵᱟᱝ ᱵᱟᱝ ᱚᱱᱟ ᱠᱚᱫᱚ ᱵᱟᱝᱠᱚ ᱠᱚᱨᱟᱣ ᱚᱪᱚ ᱞᱟᱹᱜᱤᱫ ᱤᱱᱟᱹᱜ ᱛᱟᱦᱞᱮ ᱟᱢ ᱛᱚ ᱛᱟᱦᱚᱞᱮ ᱠᱳᱴᱤ ᱯᱨᱚᱛᱤ ᱢᱤᱫᱴᱮᱱ ᱦᱚᱲ ᱡᱩᱫᱤᱢ ᱦᱩᱭᱩᱜ ᱠᱷᱟᱱ ᱫᱚ ᱦᱮᱸ ᱟᱢ ᱡᱚᱵ ᱜᱚᱨᱢᱮᱱᱴ ᱡᱩᱫᱤ ᱟᱢ ᱡᱩᱫᱤ ᱚᱱᱟ ᱯᱨᱚᱰᱟᱠᱴ ᱮ ᱤᱭᱟᱹ ᱟᱢᱟᱭ ᱢᱮᱛᱟᱢ ᱚᱱᱮ ᱡᱩᱫᱤᱢ ᱤᱭᱟᱹ ᱯᱨᱚᱰᱟᱠᱴ ᱤᱧ ᱢᱮᱱᱟᱜ ᱡᱩᱫᱤ ᱟᱢ ᱮᱢᱟᱢ ᱠᱷᱟᱱ ᱫᱚᱭ ᱦᱮᱸ ᱢᱤᱫᱴᱮᱱ ᱯᱨᱚᱠᱚᱞᱯ ᱠᱚ ᱵᱮᱱᱟᱣ ᱞᱟᱹᱜᱤᱫ ᱛᱮ ᱡᱮ ᱱᱚᱸᱰᱮ ᱠᱷᱚᱱᱟᱜ ᱤᱧ ᱫᱚ ᱥᱚᱵ ᱜᱚᱵᱷᱢᱮᱱᱴ ᱯᱚᱭᱥᱟ ᱱᱤᱱᱟᱹᱜ ᱴᱟᱠᱟᱧ ᱮᱢᱟᱭᱟ ᱦᱮᱸ ᱾
ᱦᱩᱸ ᱾
ᱚᱱᱠᱟ ᱦᱩᱭ ᱫᱟᱲᱮᱭᱟᱜᱼᱟ ᱡᱟᱦᱟᱸ ᱠᱚ ᱢᱮᱛᱟᱜ ᱠᱟᱱᱟ, ᱚᱱᱟ ᱫᱚ ᱦᱩᱭ ᱫᱟᱲᱮᱭᱟᱜᱼᱟ ᱾
ᱚᱱᱟ ᱫᱟᱜ ᱫᱚ ᱟᱨ ᱠᱤᱱᱛᱩ ᱟᱹᱰᱤ ᱱᱤᱨᱞᱟᱹ ᱫᱟᱜ ᱛᱟᱦᱮᱱᱟ ᱚᱱᱟ ᱫᱟᱜ ᱫᱚ ᱠᱤᱱᱛᱩ ᱾ ᱟᱵᱚ ᱡᱟᱦᱟᱸ ᱵᱚᱱ ᱵᱳᱨᱤᱝ ᱫᱟᱵᱚᱱ ᱥᱮ ᱡᱟᱦᱟᱸ ᱤᱭᱟᱹ ᱠᱷᱚᱱᱟᱜ ᱚᱱᱟ ᱠᱷᱚᱱ ᱟᱹᱰᱤ ᱢᱚᱸᱡᱽ ᱫᱟᱜ ᱛᱟᱦᱮᱸ ᱠᱚᱜᱼᱟ ᱮᱠᱪᱩᱭᱮᱞᱤ ᱤᱧᱤᱧ ᱞᱟᱹᱭᱟ ᱥᱮ ᱵᱟᱝ ᱱᱚᱣᱟ ᱫᱚᱧ ᱞᱟᱹᱭᱫᱟ ᱟᱵᱚ ᱱᱩᱱᱟᱹᱜ ᱥᱮ ᱟᱵᱚ ᱱᱚᱣᱟ ᱡᱮᱞᱟ ᱫᱷᱟᱹᱵᱤᱡ ᱫᱚ ᱤᱧ ᱫᱚ ᱵᱟᱹᱧ ᱞᱟᱹᱭᱫᱟ ᱚᱱᱟ ᱡᱮᱞᱟ ᱨᱮᱱ ᱦᱚᱲ ᱜᱮ ᱟᱹᱰᱤ ᱚᱱᱟ ᱫᱟᱜ ᱱᱤᱭᱮ ᱟᱹᱰᱤ ᱤᱭᱟᱹ ᱨᱮᱜᱮ ᱦᱮᱱᱟᱜ ᱟᱠᱟᱫ ᱠᱚᱣᱟ ᱵᱟᱲᱟᱭᱟᱢ? ᱟᱱᱟᱴ ᱮᱴᱠᱮᱴᱚᱸᱬᱮ ᱨᱮ ᱦᱮᱱᱟᱜ ᱠᱟᱜ ᱠᱚᱣᱟ ᱢᱤᱫ ᱢᱤᱫ ᱦᱚᱲ ᱛᱤᱱᱟᱹᱜ ᱠᱟᱛᱮ ᱠᱚ ᱜᱟᱞᱞᱟᱭᱟ ᱵᱟᱲᱟᱭᱟ ᱤᱧ ᱡᱟᱦᱟᱸ ᱨᱤᱧ ᱚᱞ ᱯᱟᱲᱦᱟᱣ ᱠᱟᱫᱟ ᱥᱮ ᱚᱞᱼᱼ ᱯᱟᱲᱦᱟᱣ ᱟᱠᱟᱱᱟ ᱥᱮ ᱚᱸᱰᱮ ᱢᱮᱥᱤᱱ ᱛᱮ ᱠᱚ ᱵᱳᱨᱤᱝ ᱠᱮᱫᱟᱭᱟ ᱟᱴᱥᱚ ᱯᱷᱩᱴ ᱾
ᱵᱟᱯ ᱨᱮ ᱵᱟᱵᱼᱼ
ᱦᱮᱸ
ᱟᱞᱮ ᱥᱮᱱ ᱫᱚᱼᱼ ᱟᱞᱮ ᱥᱮᱱᱟᱜ ᱠᱟᱛᱷᱟ ᱞᱟᱹᱭ ᱞᱮᱜᱮ ᱟᱞᱮ ᱥᱮᱫ ᱫᱟᱜ ᱧᱟᱢᱚᱜᱼᱟ ᱛᱚᱵᱟ ᱫᱟᱜ ᱮᱠ ᱰᱮᱲᱥᱚ ᱞᱮᱠᱷᱟᱱ ᱫᱟᱜᱼᱼ ᱫᱟᱜ ᱧᱟᱢᱚᱜᱼᱟ ᱵᱚᱨᱚᱝ ᱰᱮᱲᱥᱚ ᱠᱷᱚᱱᱟᱜ ᱫᱟᱜ ᱧᱟᱢᱚᱜᱼᱟ ᱰᱮᱲᱥᱚ ᱨᱮ ᱫᱚᱼᱼ ᱟᱞᱮ ᱥᱮᱱ ᱟᱫᱚ ᱠᱤᱪᱷᱩ ᱡᱟᱭᱜᱟ ᱨᱮ ᱫᱚ ᱫᱩᱥᱚ ᱯᱷᱩᱴ ᱠᱚ ᱨᱮ ᱟᱨ ᱟᱯᱮ ᱥᱮᱼᱼ ᱤᱭᱟᱹ ᱛᱮ ᱠᱚ ᱵᱮᱱᱟᱣᱟ ᱛᱚ ᱟᱯᱮ ᱥᱮᱱ ᱫᱚ ᱟᱵᱟᱨ ᱤᱭᱟᱹ ᱛᱮ ᱚᱱᱟ ᱪᱮᱫ ᱠᱚ ᱢᱮᱱᱟ ᱛᱤ ᱛᱤ ᱛᱮᱜᱮ ᱦᱟᱛᱚᱞ ᱛᱮ ᱦᱮᱸ ᱚᱱᱟᱼᱼ ᱠᱚ ᱚᱱᱟ ᱠᱚ ᱵᱷᱟᱜᱤᱭᱟ ᱛᱤ ᱛᱮ ᱦᱮᱸ ᱪᱮᱫᱠᱟ ᱯᱚᱭᱥᱟ ᱠᱚ ᱦᱟᱛᱟᱣᱟ ᱚᱱᱟ ᱛᱮ ᱵᱮᱱᱟᱣ ᱛᱮᱼᱼᱼ
ᱵᱮᱥᱤ ᱫᱚ ᱵᱟᱝᱼᱟ ᱢᱤᱫᱥᱚ ᱴᱟᱠᱟ ᱯᱷᱩᱴ ᱢᱤᱫᱥᱚ ᱠᱩᱲᱤ ᱴᱟᱠᱟ ᱯᱷᱩᱴ ᱾
ᱦᱩᱸ ᱛᱟᱦᱚᱞᱮ ᱱᱚᱣᱟ ᱢᱮᱥᱤᱱ ᱛᱮ ᱦᱚᱸ ᱤᱱᱟᱹᱜ ᱠᱚ ᱦᱟᱛᱟᱣ ᱮᱫᱟ᱾
ᱟᱨ ᱟᱯᱮ ᱥᱮᱱ ᱫᱚ ᱞᱚᱜᱚᱱ ᱧᱟᱢᱚᱜᱼᱟ ᱛᱚ ᱚᱱᱟ ᱞᱟᱹᱜᱤᱫ ᱴᱷᱤᱠ ᱜᱮᱭᱟ ᱛᱚ ᱟᱯᱮ ᱥᱮᱱ ᱫᱚ ᱟᱵᱟᱨᱼᱼ
ᱞᱚᱜᱚᱱ ᱦᱚᱸ ᱛᱟᱨᱯᱚᱨᱮ ᱫᱷᱤᱨᱤ ᱛᱮᱭᱟᱜ ᱵᱟᱝ ᱧᱟᱢᱚᱜᱼᱟ ᱚᱱᱠᱟ ᱫᱚ ᱫᱷᱤᱨᱤ ᱧᱟᱢᱚᱜᱼᱟ ᱠᱟᱹᱴᱤᱡ ᱠᱟᱹᱴᱤᱡ ᱫᱷᱤᱨᱤ ᱧᱟᱢᱚᱜᱼᱟ ᱾
ᱦᱮᱸ ᱚᱱᱟ ᱞᱟᱹᱜᱤᱫ ᱟᱯᱮ ᱥᱮᱫ ᱫᱚ ᱚᱲᱟᱜ ᱚᱲᱟᱜ ᱨᱮ ᱯᱨᱚᱛᱤᱴᱤ ᱚᱲᱟᱜ ᱨᱮ ᱤᱭᱟᱹ ᱛᱟᱯᱮ ᱚᱱᱟ ᱴᱤᱭᱩ ᱠᱚᱞ ᱢᱮᱱᱟᱜᱼᱟ ᱾
ᱦᱩᱸᱻ
ᱟᱯᱮ ᱥᱮᱱ ᱟᱞᱮ ᱥᱮᱱ ᱫᱚ ᱤᱭᱟᱹ ᱠᱚᱞ ᱫᱚ ᱟᱯᱮ ᱥᱮᱱ ᱫᱚ ᱚᱱᱟ ᱢᱤᱫᱴᱮᱱᱼᱼ ᱚᱱᱟ ᱪᱟᱯᱟ ᱠᱚᱞᱤᱧ ᱢᱮᱛᱟᱣᱟ ᱡᱟᱦᱟᱸ ᱚᱱᱟ ᱯᱟᱢᱯ ᱦᱩᱭᱩᱜᱼᱟ ᱥᱮ ᱢᱚᱴᱟ ᱜᱮᱭᱟᱭ ᱟᱞᱮ ᱥᱮᱱ ᱚᱱᱠᱟᱱᱟᱜ ᱠᱚᱞ ᱫᱚ ᱵᱟᱹᱱᱩᱜᱼᱟ ᱟᱞᱮ ᱥᱮᱱ ᱫᱚ ᱾
ᱮᱭ ᱚᱱᱟ ᱫᱚᱭᱟ ᱩᱱᱟᱹᱜ ᱥᱟᱺᱜᱤᱧ ᱨᱮᱱᱟᱜ ᱫᱟᱜ ᱚᱣᱟᱥᱟᱨᱼᱼ ᱥᱟᱵ ᱫᱚ ᱦᱚ ᱠᱟᱜ ᱦᱩᱭᱩᱜ ᱛᱟᱭᱟ ᱥᱮ ᱪᱮᱛᱟᱱ ᱨᱟᱠᱟᱼᱼ ᱨᱟᱠᱟᱵ ᱠᱟᱛᱮ ᱫᱚᱦᱚ ᱠᱟᱭ ᱦᱩᱭᱩᱜ ᱛᱟᱭᱟ ᱚᱱᱟ ᱛᱮ ᱫᱚ ᱚᱱᱟ ᱠᱚᱞ ᱫᱚ ᱟᱨ ᱡᱟᱦᱟᱸ ᱦᱟᱱᱮᱼᱼ ᱡᱟᱸᱦᱟ ᱦᱩᱲᱩᱝ ᱠᱚᱞ ᱫᱚ ᱚᱱᱟ ᱫᱚ ᱦᱩᱭᱩᱜ ᱠᱟᱱᱟ ᱞᱟᱛᱟᱨ ᱠᱷᱚᱱᱟᱜ ᱫᱟᱜ ᱮ ᱨᱟᱠᱟᱵ ᱤᱫᱤᱭᱮᱭᱟ ᱚᱱᱟ ᱫᱚᱼᱼ ᱤᱧ ᱞᱟᱹᱭᱟ ᱚᱱᱟ ᱫᱚ ᱢᱤᱫᱴᱟᱝ ᱢᱤᱫ ᱠᱟᱛᱷᱟ ᱨᱮᱱᱟᱜ ᱛᱩᱨᱤᱛᱚᱯᱟᱛ ᱤᱧ ᱞᱟᱹᱭᱟ ᱱᱚᱣᱟ ᱫᱚ ᱦᱩᱭᱩᱜ ᱠᱟᱱᱟ ᱥᱮᱞᱚ᱾ ᱡᱟᱦᱟᱸ ᱚᱱᱮ ᱢᱳᱴᱟ ᱜᱮ ᱫᱚᱢ ᱞᱟᱹᱭ ᱮᱫ ᱫᱚ ᱪᱮᱛᱟᱱ ᱴᱷᱮᱱ ᱰᱚᱜ ᱴᱷᱮᱱᱼᱼ ᱚᱱᱟ ᱫᱚ ᱦᱩᱭᱩᱜ ᱠᱟᱱᱟ ᱥᱮᱞᱚ ᱢᱚᱱᱮ ᱢᱮ ᱟᱨ ᱦᱟᱱᱮᱼᱼ ᱤᱭᱟᱹ ᱫᱚ ᱦᱟᱱᱟ ᱡᱟᱦᱟᱸ ᱡᱷᱟᱸᱝᱲᱩᱝ ᱠᱚᱞ ᱫᱚᱼᱼ ᱚᱱᱟ ᱫᱚ ᱢᱚᱱᱮ ᱢᱮ ᱤᱭᱟᱹᱼᱼ ᱢᱤᱱᱤ ᱡᱟᱦᱟᱸ ᱫᱚ ᱦᱩᱭᱩᱜ ᱞᱟᱛᱟᱨ ᱠᱷᱚᱱᱟᱜ ᱢᱤᱱᱤ ᱫᱚ ᱡᱮᱢᱚᱱ ᱪᱮᱫ ᱞᱮᱠᱟ ᱫᱟᱜ ᱪᱟᱯᱟᱫ ᱨᱟᱠᱟᱵᱟᱼᱼ ᱱᱚᱣᱟ ᱦᱚᱸ ᱚᱱᱠᱟ ᱜᱮ ᱞᱟᱛᱟᱨ ᱠᱷᱚᱱᱟᱜ ᱡᱷᱟᱜᱲᱩᱢ ᱠᱚᱞ ᱫᱚ ᱞᱟᱛᱟᱨ ᱠᱷᱚᱱᱟᱜ ᱜᱮᱼᱼ ᱜᱚᱦᱚᱲ ᱨᱟᱠᱟᱵ ᱯᱮᱭᱟ ᱫᱟᱜ ᱟᱨ ᱧᱮᱞᱚᱜᱚᱜ ᱠᱟᱱᱟ ᱡᱚᱠᱷᱚᱱ ᱠᱷᱟᱱ ᱜᱮ ᱟᱢᱼᱼ ᱤᱭᱟᱹ ᱠᱚᱞ ᱚᱱᱟ ᱦᱟᱹᱲᱩ ᱪᱩᱯᱤ ᱠᱚᱞ ᱟᱞᱮ ᱫᱚ ᱦᱟᱹᱲᱩ ᱪᱩᱯᱤ ᱠᱚᱞ ᱞᱮ ᱢᱮᱛᱟᱜᱼᱟ
ᱚᱱᱟ ᱠᱚ ᱨᱮ ᱫᱚ ᱟᱢ ᱡᱚᱠᱷᱚᱱ ᱠᱷᱟᱱ ᱜᱮᱢᱼᱼ ᱮᱭ ᱧᱮᱞᱟ ᱚᱱᱟ ᱫᱚ ᱪᱮᱛᱟᱱ ᱨᱮ ᱜᱮ ᱫᱟᱜ ᱮ ᱫᱚᱦᱚ ᱠᱟᱭᱟ ᱟᱫᱚ ᱚᱱᱟ ᱠᱷᱟᱛᱤᱨ ᱛᱮ ᱚᱱᱟ ᱟᱹᱰᱤ ᱞᱚᱜᱚᱱ ᱚᱣᱟᱥᱟᱨ ᱚᱸᱰᱮᱱᱟᱜ ᱫᱚ ᱱᱚᱥᱴᱚᱜᱼᱟ ᱚᱱᱟ ᱨᱮᱱᱟᱜ ᱫᱚᱼᱼ
ᱱᱚᱥᱴᱚᱜ ᱜᱮᱭᱟ ᱟᱞᱮ ᱥᱮᱱ ᱫᱚ ᱚᱱᱟ ᱠᱚ ᱫᱚ ᱦᱟᱹᱲᱩ ᱪᱩᱯᱤ ᱦᱟᱹᱲᱩ ᱪᱩᱯᱤ ᱢᱮ ᱦᱟᱲᱩ ᱪᱩᱯᱤ ᱢᱮ ᱟᱞᱮᱥᱚᱱ ᱫᱚ ᱤᱭᱟᱹ ᱪᱚᱭ ᱠᱚᱞ ᱠᱟᱱᱟ ᱛᱟᱢ ᱢᱟᱱᱮ ᱟᱹᱰᱤ ᱞᱟᱛᱟᱨ ᱨᱮ ᱫᱟᱜ ᱮ ᱨᱟᱠᱟᱵᱟ ᱚᱱᱟ ᱫᱚ ᱚᱱᱟ ᱚᱣᱟᱥᱟᱨ ᱜᱮ ᱱᱚᱥᱴᱚ ᱦᱚᱫᱚᱜ ᱼ ᱟ ᱟᱞᱮ ᱥᱮᱱᱟᱜ ᱫᱚᱼᱼ
ᱦᱳᱭ ᱦᱳᱭ ᱚᱱᱟᱴᱟᱜ ᱫᱚ ᱠᱷᱚᱨᱪᱟ ᱵᱮᱥᱤ ᱜᱮᱭᱟ ᱚᱱᱟ ᱠᱷᱚᱨᱪᱟ ᱠᱚᱢ ᱜᱮᱭᱟ ᱱᱚᱣᱟ ᱫᱚ ᱚᱝ ᱠᱚᱝ ᱠᱚᱢ ᱠᱷᱚᱨᱪᱟ ᱛᱮ ᱦᱳᱭᱳᱜᱼᱟ
ᱦᱩᱸ
ᱤᱧ ᱫᱟᱫᱟ ᱟᱜ ᱱᱟᱹᱭᱦᱟᱹᱨ ᱨᱮ ᱢᱟᱱᱮ ᱤᱭᱟᱹ ᱵᱟᱧᱦᱟᱨ ᱛᱮᱫ ᱩᱱᱤ ᱦᱚᱸᱭᱼᱼ ᱵᱳᱨᱤᱝ ᱞᱮᱫ ᱛᱟᱦᱮᱸ ᱵᱩᱡᱷᱟᱹᱣ ᱛᱤᱨᱤᱥ ᱯᱷᱩᱴ ᱠᱷᱚᱱᱟᱜ ᱞᱮᱭᱟᱨ ᱩᱱᱠᱩ ᱫᱚ ᱟᱨᱦᱚᱸ ᱞᱟᱛᱟᱨᱼᱼ ᱞᱟᱛᱟᱨ ᱜᱮᱭᱟ ᱠᱚ ᱢᱟᱱᱮ ᱜᱟᱯᱟ ᱡᱟᱦᱟᱸ, ᱜᱟᱯᱟ ᱡᱟᱦᱟᱸ ᱤᱭᱟᱹᱧ ᱪᱟᱞᱟᱜ ᱞᱟᱹᱜᱤᱫᱼᱟ ᱦᱩᱞ ᱢᱟᱦᱟ ᱧᱮᱞ ᱟᱨ ᱱᱚᱜᱼᱚᱱᱟ ᱟᱥᱟᱲ ᱵᱚᱸᱜᱟ ᱦᱤᱡᱩᱜ ᱠᱟᱱᱟᱼᱼ ᱥᱮ ᱵᱟᱝ ᱚᱱᱟ ᱠᱚᱞ ᱠᱷᱚᱱᱟᱜ ᱟᱡ ᱛᱮᱜᱮ ᱫᱟᱜ ᱯᱷᱟᱱᱴᱤᱞ ᱳᱰᱳᱝᱚᱜᱼᱟ᱾ ᱦᱳᱭᱭᱟ ᱦᱳᱭ ᱦᱳᱭ
ᱦᱚᱢ
ᱦᱮᱸ ᱩᱱᱤ ᱫᱚ ᱤᱧ ᱟᱨ ᱱᱚᱜᱼᱚᱭ ᱵᱚᱨᱥᱟ ᱦᱤᱡᱩᱜ ᱠᱟᱱᱟ ᱥᱮ ᱚᱱᱟ ᱵᱚᱨᱥᱟ ᱨᱮᱫᱚ ᱟᱡᱼᱼ ᱛᱮᱜᱮ ᱯᱷᱟᱹᱱᱴᱤᱞ ᱩᱰᱩᱠᱚᱜ ᱛᱟᱦᱮᱸᱜ ᱚᱸᱰᱮ ᱫᱟᱜ᱾
ᱚᱱᱟ ᱚᱱᱟ ᱠᱷᱚᱱᱟᱜ ᱜᱮ?
ᱦᱮᱸ ᱦᱮᱸ ᱦᱮᱸ᱾
ᱚᱱᱟ ᱠᱚᱞ ᱠᱷᱚᱱᱟᱜ ᱡᱟᱹᱥᱛᱤ ᱟᱡᱜᱮ ᱟᱡ ᱛᱮᱜᱮᱼᱼ
ᱟᱡᱛᱮ ᱚᱴᱟᱝᱚᱜᱼᱟ ᱤᱭᱟᱹ ᱦᱤᱡᱩᱜ ᱟ ᱦᱮᱸᱼᱼ ᱢᱟ ᱩᱰᱩᱠ ᱵᱷᱮᱛᱟᱨ ᱜᱮ ᱛᱟᱦᱮᱱ ᱠᱟᱱᱟ ᱧᱮᱞ ᱢᱮ ᱦᱮᱸ
ᱦᱮᱸᱻ ᱚᱱᱟ ᱫᱷᱟᱨᱮ ᱟᱹᱰᱤ ᱜᱚᱴᱟᱝ ᱥᱮᱞᱳ ᱜᱮ ᱧᱮᱞ ᱠᱟᱹᱫᱟᱹᱧ ᱚᱱᱠᱟ ᱟᱡ ᱛᱮᱜᱮ ᱫᱟᱜ ᱚᱰᱳᱝᱚᱜᱼᱟ ᱚᱱᱟ,
ᱦᱮᱸ ᱪᱟᱜ ᱵᱟᱝᱼᱼ ᱚᱴᱳᱢᱮᱴᱤᱠ ᱟᱢ ᱫᱚᱢ ᱵᱮᱱᱟᱣ ᱠᱟᱜᱼᱟ ᱚᱸᱰᱮ ᱠᱷᱚᱱ ᱡᱩᱫᱤ ᱵᱚᱨᱥᱟ ᱫᱤᱱ ᱦᱤᱡᱩᱜᱼᱟ ᱚᱴᱚᱢᱮᱴᱤᱠ ᱫᱟᱜᱼᱼ ᱛᱚ ᱛᱚ ᱚᱴᱚᱢᱮᱴᱤᱠ ᱩᱱᱤ ᱫᱚ ᱩᱰᱩᱠᱚᱜᱼᱟᱭ ᱪᱮᱥᱴᱟᱭ ᱥᱮ ᱩᱱᱤ ᱫᱚ ᱥᱚᱵᱽ ᱥᱚᱢᱚᱭ ᱜᱮ,
ᱦᱮᱸ ᱱᱚᱱᱛᱮ ᱠᱷᱚᱱᱟᱜ ᱟᱹᱰᱤ ᱞᱟᱛᱟᱨ ᱜᱮᱭᱟ ᱠᱚ ᱩᱱᱠᱩ ᱫᱚ ᱟᱨᱠᱤ᱾
ᱪᱟᱥᱵᱟᱥ ᱛᱚ ᱵᱷᱟᱜᱮ ᱜᱮᱭᱟᱛᱚ ᱚᱱᱛᱮ ᱫᱚ?
ᱦᱮᱸ ᱛᱟᱜᱽᱲᱟ ᱜᱮ ᱫᱟᱲᱮᱭᱟᱜ ᱠᱷᱟᱱ ᱜᱮ
ᱵᱚᱨᱫᱷᱚᱢᱟᱱ ᱥᱮᱫ ᱪᱮᱫ ᱞᱮᱠᱟ ᱪᱟᱥ ᱫᱚ ᱵᱷᱟᱜᱤᱭᱟ ᱵᱚᱨᱫᱷᱚᱢᱟᱱᱼᱼ ᱥᱮᱱ ᱫᱚ ᱡᱮᱢᱚᱱ ᱱᱟᱢᱟᱞ ᱫᱤᱥᱚᱢ᱾ ᱵᱚᱨᱫᱷᱚᱢᱟᱱ ᱥᱮᱱ ᱠᱟᱹᱢᱤ ᱞᱮᱠᱷᱟᱱ ᱜᱮ ᱛᱟᱨᱢᱟᱱᱮ ᱫᱟᱜᱼᱼ ᱵᱟᱝᱠᱚ ᱞᱟᱹᱭᱟ ᱦᱚᱲᱢᱚ ᱞᱟᱲᱟᱣ ᱞᱮᱠᱷᱟᱱ ᱜᱮ ᱯᱚᱭᱥᱟ ᱚᱱᱛᱮ ᱫᱚᱼᱼ
ᱮᱠᱵᱟᱨᱮ ᱠᱟᱛᱷᱟ ᱫᱚ ᱤᱱᱟᱹ ᱜᱮ᱾
ᱦᱮᱸ ᱟᱢ ᱫᱚ ᱪᱮᱫ ᱡᱚᱛᱚ ᱠᱤᱪᱷᱩ ᱟᱞᱩ ᱛᱷᱮᱠᱮ ᱥᱩᱨᱩ ᱠᱚᱨᱛᱮ ᱜᱮᱞᱮ ᱟᱢ ᱮᱴᱩ ᱡᱮᱴ ᱛᱟᱢᱟᱱᱼᱼ ᱵᱟᱨᱚ ᱢᱟᱥ ᱜᱮ ᱪᱟᱥ᱾
ᱩᱸ ᱚᱱᱛᱮ ᱦᱚᱸ ᱯᱟᱴ ᱠᱚᱼᱼ ᱦᱩᱲᱩ ᱜᱮ ᱟᱹᱰᱤ ᱚᱱᱛᱮᱱᱟᱜ ᱦᱩᱲᱩ ᱫᱟᱢ ᱫᱚᱭᱟ ᱟᱞᱟᱫᱟ ᱜᱮᱭᱟ ᱵᱟᱲᱟᱭᱟᱢ? ᱚᱱᱛᱮ ᱫᱚᱭ ᱞᱟᱹᱭᱟ ᱠᱚ ᱢᱟᱱᱮ ᱥᱟᱴ ᱠᱤᱞᱳ ᱵᱚᱥᱛᱟ ᱛᱟᱦᱮᱱᱟ᱾ ᱚᱱᱟ ᱥᱟᱴ ᱠᱤᱞᱳ ᱦᱳᱲᱳ ᱨᱮᱱᱟᱜ ᱫᱟᱢ ᱜᱮᱢ ᱵᱟᱲᱟᱭᱟ ᱵᱟᱨ ᱦᱟᱡᱟᱨ ᱴᱟᱠᱟ᱾
ᱥᱟᱴ ᱠᱤᱞᱳ ᱱᱚᱛᱮ ᱟᱵᱚ ᱥᱮᱫ ᱡᱟᱦᱟᱸ ᱵᱟᱸᱠᱩᱲᱟ ᱡᱮᱞᱟ ᱨᱮᱭᱟᱜᱼᱼ
ᱴᱚᱱ ᱜᱮᱭᱟ ᱦᱮᱸ ᱦᱮᱸ ᱪᱮᱫ ᱮᱢ ᱞᱟᱹᱭ?
ᱦᱮᱸ ᱵᱟᱸᱠᱩᱲᱟ ᱡᱮᱞᱟ ᱨᱮᱭᱟᱜ ᱮᱠ ᱠᱩᱭᱱᱴᱮᱞ ᱨᱮᱭᱟᱜ ᱨᱮᱴ ᱠᱟᱱᱟ ᱥᱚᱨᱠᱟᱨᱤ ᱨᱮᱴ ᱛᱟᱦᱮᱸ ᱠᱟᱱᱟ ᱛᱮᱭᱤᱥᱥᱚ ᱛᱤᱱᱟᱹᱜ? ᱠᱟᱱᱟ ᱛᱮᱭᱤᱥᱥᱚ ᱴᱟᱠᱟ ᱥᱮ ᱛᱤᱱᱟᱹᱜ ᱛᱮᱭᱤᱥᱥᱚ ᱩᱱᱥᱚᱛᱛᱳᱨ ᱦᱮᱸ,
ᱡᱮ ᱩᱱᱠᱩ ᱥᱚᱨᱠᱟᱨᱤ ᱨᱮᱴ ᱫᱚ ᱵᱟᱝ ᱚᱸᱰᱮᱱᱟᱜ ᱫᱟᱢ ᱜᱮ ᱚᱱᱠᱟᱱᱟᱜ ᱚᱱᱛᱮᱱᱟᱜ᱾ ᱚᱱᱟ ᱥᱟᱴ ᱠᱤᱞᱳ ᱵᱚᱥᱛᱟ ᱜᱮ ᱢᱤᱫᱴᱟᱝ ᱵᱟᱨᱳ ᱦᱟᱡᱟᱨ ᱴᱟᱠᱟ ᱵᱟᱭᱤᱥᱥᱚ ᱴᱟᱠᱟ ᱯᱟᱲᱟᱜᱼᱟ᱾ ᱤᱱᱠᱟᱹ ᱫᱚ ᱚᱱᱟ ᱫᱷᱟᱨᱮ ᱠᱚ ᱪᱟᱥ ᱠᱚᱼᱟᱱ ᱦᱚᱲ ᱫᱚ ᱠᱤᱥᱟᱹᱲᱚᱜ ᱠᱟᱱᱟ ᱠᱚᱭᱟ, ᱟᱨ ᱩᱱᱟᱹᱜ ᱫᱟᱢᱼᱼ ᱤᱱᱠᱟᱹ ᱛᱮᱠᱚ ᱟᱵᱚ ᱞᱮᱵᱟᱨ ᱠᱚ ᱠᱷᱟᱴᱟᱣᱮᱫ ᱠᱚᱣᱟ ᱠᱚ ᱯᱮᱥᱚ ᱴᱟᱠᱟ ᱨᱳᱡᱽ ᱛᱟᱠᱚᱼᱼ
ᱦᱳᱭ ᱟᱯᱮ ᱥᱮᱫ ᱞᱮᱵᱟᱨ ᱨᱮ ᱛᱤᱱᱟᱹᱜ ᱦᱳᱲᱳ ᱨᱚᱦᱚᱭ ᱛᱤᱱᱟᱹᱜ ᱠᱚ ᱦᱟᱛᱟᱣ ᱫᱟ ᱟᱯᱮ ᱥᱮᱫ?
ᱦ ᱰᱮᱲᱥᱚ, ᱫᱩᱥᱚ,
ᱟᱞᱮ ᱥᱮ ᱟᱲᱟᱭ ᱥᱚᱭᱟ
ᱟᱪᱪᱷᱟ᱾ ᱛᱟᱦᱚᱞᱮ ᱤᱫᱤ ᱠᱚᱧ ᱪᱮᱫᱼᱟ ᱱᱚᱛ ᱠᱷᱱᱟᱜ?
ᱦᱮᱸ ᱫᱚᱦᱚ ᱠᱷ ᱛᱟᱵᱩ ᱫᱚᱦᱚ ᱛᱟᱵᱩ ᱫᱚ ᱠᱷᱟᱴᱟᱣ ᱫᱚ ᱫᱚᱦᱚ ᱠᱟᱠᱚ ᱦᱩᱭᱩᱜᱼᱟ ᱵᱩᱡᱼᱼ
ᱚᱱᱟ ᱜᱤᱥᱤᱧ ᱞᱟᱹᱭ ᱮᱫᱟ ᱮᱠᱥᱯᱳᱴ ᱞᱟᱹᱜᱤᱫᱼᱼ ᱫᱩᱥᱚ ᱴᱟᱠᱟ ᱠᱟᱛᱮᱧ ᱮᱢᱟ ᱠᱚᱣᱟ ᱾
ᱟᱯᱟᱪᱤ ᱞᱮᱠᱟ ᱦᱮᱸ ᱟᱨ ᱠᱤᱪᱷᱩ ᱠᱤᱪᱷᱩ ᱡᱟᱭᱜᱟ ᱫᱚ ᱵᱟᱭ ᱪᱮᱫ ᱞᱮᱠᱟ ᱩᱱᱠᱩᱣᱟᱜ ᱫᱚ ᱦᱩᱭᱩᱜ ᱠᱟᱱᱟ ᱩᱰᱩᱢ ᱢᱟᱨᱟᱝ-ᱢᱟᱨᱟᱝ ᱠᱷᱮᱛ ᱢᱮᱱᱟᱜ ᱛᱟᱠᱚᱣᱟ ᱛᱚ ᱟᱞᱮ ᱫᱷᱟᱨᱮ ᱯᱟᱥᱮ ᱨᱮ ᱡᱟᱦᱟᱸᱭ ᱪᱟᱹᱥᱤ ᱠᱚ ᱢᱮᱱᱟᱜ ᱠᱚᱣᱟ ᱵᱚᱲᱚ ᱵᱚᱲᱚ ᱠᱚ ᱫᱤᱠᱩ ᱠᱚ ᱦᱮᱸ ᱩᱱᱠᱩ ᱫᱚ ᱞᱚᱜᱚᱱ ᱞᱚᱜᱚᱱ ᱦᱚᱲᱚ ᱢᱮᱭᱟᱠᱚ ᱛᱤᱱᱥᱚ ᱴᱟᱠᱟ ᱠᱚ ᱨᱮ ᱫᱮᱵᱚ ᱢᱮᱱᱟ ᱠᱚ ᱵᱩᱡ ᱫᱟᱢ ᱛᱟᱣ ᱟᱥᱛᱮ ᱦᱚᱵᱮᱠ ᱵᱩᱡ ᱫᱟᱢ
ᱟᱪᱪᱷᱟ ᱵᱤᱥᱟᱞ ᱫᱚᱭᱟ ᱛᱟᱦᱚᱞᱮ ᱟᱯᱮ ᱥᱮᱫ ᱜᱮ
ᱪᱟᱥ ᱵᱟᱝᱼᱟ ᱛᱚ ᱟᱞᱮ ᱫᱚ ᱚᱝᱠᱟ ᱜᱮ ᱛᱟᱨᱢᱟᱱᱮ ᱢᱤᱫᱴᱤᱡ ᱢᱟᱹᱥᱤᱭᱟᱜ ᱯᱷᱩᱴᱵᱚᱞ ᱢᱟᱴᱠᱟ ᱢᱟᱴ ᱢᱤᱫ ᱫᱤᱱ ᱛᱮ ᱨᱚᱦᱚᱭᱟᱭ ᱥᱮ ᱛᱟᱦᱮ ᱯᱩᱨᱟᱹ ᱦᱚᱲᱮ ᱦᱚᱦᱚ ᱠᱚᱣᱟ ᱡᱮ ᱵᱤᱥᱤ ᱴᱟᱠᱟ ᱮᱢ ᱠᱟᱛ ᱾ ᱰᱮᱲᱥᱚ ᱴᱟᱠᱟ ᱫᱚ ᱟᱞᱮ ᱥᱮᱱ ᱫᱟ ᱵᱟᱹᱱᱩᱜᱼᱟ ᱰᱮᱲᱥᱚ ᱴᱟᱠᱟ ᱫᱚ ᱟᱨ ᱞᱮᱵᱟᱨ ᱛᱤᱱᱟᱜ ᱞᱮᱵᱟᱨ ᱪᱟᱨᱡ ᱛᱤᱱᱟᱹᱜ ᱞᱮᱵᱟᱨ ᱨᱟᱡᱽ ᱢᱤᱥᱛᱨᱤ ᱟᱯᱮ ᱥᱮᱱ ᱾
ᱤᱱᱠᱟᱹ ᱜᱮ ᱟᱲᱟᱭ ᱥᱚ ᱛᱤᱱᱥᱚ ᱚᱱᱟ ᱫᱚ ᱾
ᱨᱟᱡᱽ ᱢᱤᱥᱛᱤᱨᱤ ᱟᱲᱟᱭᱥᱚ ᱛᱤᱱᱥᱚ ᱟᱞᱮ ᱥᱮᱱ ᱫᱚ ᱨᱟᱡᱽ ᱢᱤᱥᱛᱤᱨᱤ ᱛᱤᱱᱟᱹᱜ ᱠᱚ ᱦᱟᱛᱟᱣᱟ ᱵᱟᱲᱟᱭᱟᱵᱤᱱ ᱞᱳᱠᱟᱞ ᱛᱮ ᱟᱞᱮ ᱦᱚᱞᱟᱭ ᱚᱱᱟ ᱠᱚᱭ ᱫᱤᱱ ᱞᱟᱦᱟ ᱠᱤᱧ ᱱᱚᱭ ᱛᱚ ᱦᱚᱞᱟ ᱯᱚᱭᱥᱟᱧ ᱮᱢᱟ ᱫᱮᱭᱟ ᱛᱟᱢ ᱢᱟᱱᱮ ᱡᱟᱦᱟᱸᱭ ᱢᱤᱥᱛᱤᱨᱤ ᱞᱟᱜᱟᱣ ᱞᱮᱱᱟ ᱵᱩᱡᱷᱫᱟᱢ ᱜᱟᱨᱟ ᱜᱟᱛᱷᱱᱤᱫᱤᱭᱮ
ᱢᱤᱥᱛᱨᱤᱭᱟᱜ, ᱢᱤᱥᱛᱤᱨᱤᱭᱟᱜ ᱫᱚ ᱤᱭᱟᱹ ᱜᱮ ᱦᱮᱸ ᱞᱮᱵᱟᱨᱟᱜ ᱵᱚᱨᱪᱚᱢ ᱢᱤᱥᱛᱨᱤ ᱫᱚᱭᱟ ᱪᱷᱚᱥᱚ, ᱟᱴᱥᱚ ᱪᱮᱫ ᱞᱮᱠᱟᱢ ᱠᱟᱹᱢᱤ ᱦᱚᱪᱚᱭᱟ ᱚᱱᱠᱟ ᱞᱮᱠᱟᱢ
ᱦᱮᱸ ᱞᱮᱵᱟᱨ ᱫᱚ ᱦᱩᱭᱩᱜ ᱠᱟᱱᱟ ᱟᱞᱮ ᱥᱮᱱ ᱫᱚ ᱥᱟᱲᱮᱛᱤᱱᱥᱚ᱾
ᱚᱱᱟ ᱫᱤᱱ ᱟᱲᱟᱭᱥᱚ ᱛᱤᱱᱥᱚ ᱟᱞᱮ ᱥᱮᱫ ᱫᱚ ᱞᱮᱵᱟᱨ ᱫᱚ ᱟᱨ ᱢᱤᱥ ᱛᱤᱨᱤ ᱡᱩᱫᱤᱢ ᱞᱟᱹᱭᱟᱹᱭᱟ ᱩᱱᱤᱭᱟᱜ ᱫᱚ ᱢᱚᱴᱟᱢᱩᱴᱤ ᱟᱢ ᱥᱟᱵ ᱫᱟᱲᱮᱭᱟᱜ ᱟᱢ ᱟ ᱮᱸ ᱟᱴᱥᱚ, ᱦᱮᱸᱥᱮ ᱚᱠᱚᱭ ᱠᱚᱫᱚ ᱦᱩᱭᱩᱜ ᱠᱟᱱᱟ ᱦᱟᱡᱟᱨ ᱴᱟᱠᱟ ᱫᱷᱟᱹᱵᱤᱡ ᱦᱚᱸ ᱦᱮᱱᱟᱜ ᱠᱟᱜ ᱠᱚᱣᱟ ᱩᱱᱠᱩ ᱢᱤᱥ ᱛᱤᱨᱤ ᱦᱚᱸ ᱾
ᱦᱮᱸ ᱾
ᱪᱷᱚᱥᱚ, ᱟᱴᱥᱚ ᱟᱨ ᱦᱟᱡᱟᱨ ᱚᱱᱠᱟ ᱵᱮᱯᱟᱨ ᱾
ᱦᱩᱸ ᱾
ᱦᱢ ᱵᱟᱭ ᱟᱸᱢᱚᱢᱚᱜ ᱦᱮᱸ ᱚᱱᱠᱟ ᱜᱮᱠᱚ ᱦᱟᱛᱟᱣ ᱛᱟᱨᱮ ᱨᱟᱡᱽ ᱢᱤᱥᱛᱤᱨᱤ ᱪᱮ ᱥᱮᱬᱟ ᱦᱩᱭ ᱠᱚᱜᱼᱟ ᱥᱮ ᱚᱱᱟ ᱦᱚᱸ ᱠᱟᱡᱮ ᱮᱢ ᱠᱚᱜᱼᱟ᱾
ᱮᱭᱟ ᱚᱱᱟ ᱠᱟᱛᱷᱟ ᱤᱮᱛᱮ ᱤᱧᱤ ᱡᱤ ᱡᱤ ᱡᱤ ᱡᱩᱫᱤ ᱵᱟᱹᱧ ᱯᱟᱲᱦᱟᱣ ᱠᱚᱜ ᱵᱷᱟᱹᱜᱤ ᱠᱚᱜᱼᱟ ᱡᱟᱹᱱᱤᱡ ᱪᱚᱝ ᱚᱱᱟ ᱢᱟᱫᱽᱫᱷᱚᱢᱤᱠ ᱯᱚᱨ ᱠᱷᱚᱱᱟᱜ ᱜᱮ ᱟᱛᱳ ᱚᱲᱟᱜ ᱨᱮᱛᱮ ᱚᱱᱠᱟ ᱵᱟᱝ ᱛᱟᱦᱮᱸ ᱠᱟᱱᱟ ᱩᱱ ᱥᱚᱢᱚᱭ ᱯᱚᱭᱥᱟ᱾
ᱦᱩᱸ ᱾
ᱢᱟᱫᱽᱫᱷᱚᱢᱤᱠ ᱮᱢ ᱯᱚᱨᱮᱧ ᱠᱟᱹᱢᱤ ᱞᱮᱫ ᱛᱟᱦᱮᱸᱫ ᱛᱚᱠᱷᱚᱱ ᱫᱚ ᱞᱮᱵᱟᱨ ᱜᱮ ᱢᱤᱫᱥᱚ ᱴᱟᱠᱟ᱾ ᱢᱤᱫᱥᱚ ᱴᱟᱠᱟ ᱨᱳᱡᱤᱧ ᱠᱟᱹᱢᱤᱭᱮᱫ ᱛᱟᱦᱮᱸᱜᱼᱟ ᱞᱮᱵᱟᱨ ᱾
ᱟᱪᱪᱷᱟ ᱾
ᱦᱮᱸ ᱚᱱᱠᱟ ᱜᱮ ᱱᱮᱛᱟᱨ ᱜᱮᱛᱚ ᱵᱮᱥᱤᱭᱮᱱᱟ ᱥᱮ ᱱᱮᱛᱟᱨ ᱜᱮ ᱾
ᱦᱢ᱾